ᱦᱮᱸ ᱦᱟᱞᱳᱣ
ᱦᱮᱸ ᱜᱚᱝᱠᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ
ᱜᱚᱝᱠᱮ ᱪᱮᱫ ᱞᱮᱠᱟ ᱱᱟᱯᱟᱭ ᱵᱟᱲᱟ ᱜᱮᱭᱟ ᱛᱚ
ᱦᱮᱸ ᱜᱚᱝᱠᱮ ᱱᱟᱯᱟᱭ ᱵᱟᱲᱟ ᱜᱮ, ᱵᱚᱨᱛᱚᱢᱟᱱ ᱫᱚ ᱱᱟᱯᱟᱭ ᱵᱟᱲᱟ ᱜᱮ ᱜᱚᱢ ᱠᱮ ᱱᱚᱜ-ᱚᱭ ᱫᱩᱲᱩᱵ ᱵᱟᱲᱟ ᱦᱩᱭ ᱠᱟᱱᱟ
ᱦᱚᱸ ᱫᱩᱵᱟ ᱦᱩᱭ ᱠᱟᱱᱟ, ᱦᱮᱸ
ᱱᱚᱜᱼᱚᱭ ᱨᱟᱪᱟ ᱠᱷᱚᱱ ᱨᱮᱜᱮ ᱫᱩᱵ ᱵᱟᱲᱟ ᱦᱩᱭ ᱠᱟᱱᱟ, ᱨᱟᱪᱟ ᱥᱮ ᱠᱷᱟᱹᱨᱟᱹᱭ ᱵᱚᱱ ᱡᱟᱦᱟᱸ ᱵᱚᱱ ᱞᱟᱹᱭᱟ ᱚᱱᱛᱮ ᱨᱮ ᱫᱩᱲᱩᱵ ᱵᱟᱲᱟ ᱦᱩᱭ ᱠᱟᱱᱟ
ᱚ
ᱦᱮᱸ, ᱜᱚᱝᱠᱮ ᱟᱹᱵᱤᱱ ᱫᱚ ᱪᱮᱫ ᱵᱤᱱ ᱪᱤᱠᱟᱹᱭᱮᱫᱼᱟ?
ᱜᱚᱝᱠᱮ ᱟᱞᱤᱧ ᱦᱚᱸ ᱱᱚᱜᱼᱚᱭ ᱮᱸ ᱫᱩᱲᱩᱵ ᱵᱟᱲᱟᱭ ᱠᱟᱱᱟ ᱩᱸ ᱪᱮᱫ ᱟᱨ ᱠᱷᱟᱹᱨᱟᱹᱭ ᱥᱮᱫ ᱨᱮ ᱜᱮ ᱦᱮᱸ ᱪᱷᱟᱫ ᱠᱚᱨᱮ ᱫᱩᱲᱩᱵ ᱵᱟᱲᱟ ᱦᱩᱭ ᱟᱠᱟᱱᱟ ᱪᱮᱫ ᱮᱢ ᱪᱤᱠᱟᱹᱭᱟ ᱛᱚ ᱟᱞᱮ ᱥᱮᱫ ᱫᱚ ᱠᱟᱹᱴᱤᱡ ᱮᱸ ᱫᱟᱜ ᱧᱚᱜ ᱠᱟᱫᱟᱭ ᱛᱚ ᱟᱫᱚ ᱴᱷᱟᱱᱰᱟ ᱴᱷᱟᱱᱰᱟ ᱧᱚᱜ ᱵᱩᱡᱷᱟᱹᱜ ᱠᱟᱱᱛᱮ ᱠᱟᱹᱡ ᱴᱷᱟᱥ ᱦᱚᱸ ᱨᱟᱠᱟᱵ ᱦᱩᱭ ᱠᱟᱱᱭᱮ ᱠᱟᱹᱴᱤᱡ ᱫᱩᱲᱩᱵ ᱧᱚᱜ ᱦᱩᱭ ᱠᱟᱱᱟ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱜᱚᱝᱠᱮ ᱛᱟᱦᱞᱮ ᱮᱸᱜ ᱤᱥᱤᱱ ᱵᱟᱲᱟ ᱠᱚᱫᱚ ᱦᱩᱭᱱᱟ ᱥᱮ ᱵᱟᱝ
ᱜᱚᱝᱠᱮ ᱤᱥᱤᱱ ᱵᱟᱲᱟ ᱠᱚᱫᱚ ᱟᱣᱨᱤ ᱦᱩᱭᱩᱜᱼᱟ ᱦᱟᱸᱜ ᱤᱥᱤᱱ ᱵᱟᱲᱟ ᱦᱩᱭᱩᱜᱼᱟ ᱦᱟᱸᱜ ᱮᱸᱜ, ᱚᱱᱠᱟ ᱛᱚ ᱞᱚᱜᱚᱱ ᱛᱮ ᱢᱮᱥ ᱠᱚ ᱨᱮ ᱛᱟᱦᱮᱸ ᱱᱤᱛᱚᱜ ᱫᱚ ᱞᱚᱜᱚᱱ ᱛᱮ ᱵᱟᱝ ᱡᱚᱢ ᱦᱩᱭᱩᱜ ᱜᱮᱭᱟ ᱛᱚ ᱚᱱᱟᱛᱮ ᱟᱣᱨᱤ ᱤᱥᱤᱱ ᱤᱥᱤᱱ ᱵᱟᱲᱟᱭ, ᱤᱥᱤᱱ ᱵᱟᱲᱟᱭ ᱦᱩᱭᱩᱜᱼᱟ ᱦᱟᱸᱜ ᱟᱨ ᱠᱟᱹᱴᱤᱡ ᱠᱟᱛᱮᱫ ᱜᱚᱝᱠᱮ ᱟᱢᱫᱚ ᱤᱥᱤᱱ ᱵᱟᱲᱟ ᱠᱚᱫᱚ ᱦᱩᱭ-ᱦᱩᱭᱱᱟ ᱥᱮ ᱵᱟᱝ
ᱦᱮᱸ ᱜᱚᱢᱠᱮ ᱟᱫᱚ ᱦᱟᱸᱜ ᱟᱸ ᱟᱹᱞᱤᱧ ᱫᱚ ᱦᱟᱸᱜ ᱚᱲᱟᱜ ᱦᱚᱲ ᱠᱚᱜᱮ ᱦᱟᱸᱜ ᱚᱱᱛᱮ ᱨᱮ ᱢᱮᱱᱟᱜ ᱠᱟᱫ ᱠᱚ ᱛᱟᱞᱮᱭᱟ ᱩᱱᱠᱩ ᱦᱟᱸᱜ ᱛᱤᱨᱮ ᱦᱟᱸᱜ ᱠᱚ ᱤᱥᱤᱱ ᱮᱫ ᱛᱟᱞᱮᱭᱟ ᱦᱟᱸᱜ ᱟᱨ ᱤᱧᱦᱚᱸ ᱱᱚᱛᱮ ᱦᱮᱸ ᱠᱷᱟᱹᱨᱟᱹᱭ ᱥᱮᱫ ᱨᱮ ᱢᱤᱱᱟᱹᱧᱟ
ᱦᱮᱸ
ᱦᱮᱸ ᱟᱫᱚ ᱛᱤᱨᱮ ᱠᱚ ᱤᱥᱤᱱ ᱮᱫ ᱛᱟᱞᱮᱭᱟ ᱦᱟᱸᱜ
ᱦᱮᱸ ᱦᱮᱸ ᱦᱮᱸ ᱦᱮᱸ
ᱦᱳᱭ
ᱜᱚᱝᱠᱮ ᱚᱱᱛᱮᱱᱟᱜ ᱟᱵᱚᱦᱟᱣᱟ ᱠᱚ ᱪᱮᱫᱞᱮᱠᱟ ᱫᱟᱜ ᱵᱟᱲᱟᱭᱮᱫᱟ ᱥᱮ ᱵᱟᱝᱜᱮ?
ᱦᱮᱸ ᱜᱚᱝᱠᱮ ᱱᱚᱛᱮ ᱢᱚᱴᱟᱢᱩᱴᱤ ᱯᱮ ᱫᱤᱱ ᱡᱟᱠ ᱢᱚᱴᱟᱢᱩᱴᱤ ᱡᱟᱹᱯᱩᱫ ᱟᱠᱟᱫᱟᱭ ᱱᱚᱛᱮ ᱢᱟᱱᱮ ᱜᱚᱝᱠᱮ ᱚᱱᱠᱟ ᱮᱢᱚᱱ ᱡᱟᱹᱯᱩᱫ ᱠᱮᱫᱟᱭ ᱢᱟᱱᱮ ᱚᱱᱠᱟᱱᱟᱜ ᱠᱟᱹᱢᱤ ᱜᱮ ᱵᱟᱢ ᱫᱟᱲᱮᱭᱟᱜᱼᱟ
ᱚ ᱟᱞᱮ ᱫᱚ ᱟᱞᱮᱥᱮᱫ ᱦᱚᱸ ᱚᱜᱠᱟ ᱜᱮᱞᱮ ᱛᱮᱦᱮᱧ ᱫᱚᱢᱮ ᱫᱟᱜ ᱫᱚᱢᱮ ᱫᱚᱢᱮ ᱚᱝᱠᱟ ᱠᱟᱹᱢᱤ ᱦᱚᱸ ᱵᱟᱢ ᱫᱟᱲᱮᱭᱟᱜᱼᱟ ᱪᱮᱫ ᱵᱟᱝ ᱜᱟᱱᱚᱜᱼᱟ᱾
ᱦᱩᱸ ᱦᱩᱸ ᱟᱪᱷᱟ ᱜᱚᱢᱠᱮ
ᱦᱮᱸ ᱞᱟᱹᱭᱵᱮᱱ
ᱮᱸᱜ ᱟᱯᱮ ᱫᱤᱥᱚᱢ ᱫᱚ ᱚᱠᱟ ᱥᱮᱫ ᱨᱮ
ᱜᱚᱝᱠᱮ ᱟᱞᱮ ᱫᱤᱥᱚᱢ ᱫᱚ ᱱᱚᱱᱛᱮ ᱮᱸᱜ ᱮᱸᱜ, ᱵᱮᱝᱜᱚᱞ ᱨᱮᱜᱮ, ᱛᱚ ᱱᱚᱛᱮ ᱡᱷᱟᱲᱜᱨᱟᱢ ᱰᱤᱥᱴᱤᱠ
ᱟᱪᱪᱷᱟ ᱟᱪᱷᱟ ᱟᱪᱪᱷᱟ ᱪᱷᱟ ᱪᱷᱟ ᱪᱷᱟ
ᱮ ᱟᱨ ᱟᱵᱤᱱᱟᱜ ᱫᱤᱥᱚᱢ ᱠᱚᱫᱚ ᱚᱠᱟ ᱥᱮᱫ
ᱟᱹᱞᱤ ᱧᱟᱜ ᱦᱚᱸ ᱜᱚᱝᱠᱮ ᱚᱱᱛᱮ ᱜᱮ ᱡᱷᱟᱲᱜᱽᱨᱟᱢ ᱥᱮᱫ ᱜᱮ ᱟᱫᱚ ᱡᱷᱟᱲᱜᱽᱨᱟᱢ ᱠᱷᱚᱱᱟᱜ ᱟᱹᱞᱤᱧ ᱫᱚ ᱜᱚᱝᱠᱮ ᱦᱟᱱᱛᱮ ᱧᱚᱜ ᱜᱮᱭᱟ ᱞᱤᱧ ᱜᱩᱯᱤ ᱠᱷᱚᱱᱟᱜ ᱦᱚᱸ ᱟᱰᱤ ᱦᱟᱱᱮ ᱩᱲᱤᱥᱥᱟ ᱡᱟᱯᱟᱜ ᱥᱮᱱ ᱜᱮ ᱟᱹᱞᱤᱧ ᱫᱚ ᱟᱪᱷᱟ ᱜᱚᱝᱠᱮ ᱚᱱᱠᱟ ᱜᱚᱝᱠᱮ ᱚᱱᱠᱟ ᱚᱱᱠᱟ ᱵᱟᱫᱟᱢ ᱠᱚᱯᱮ ᱪᱟᱥ ᱵᱟᱲᱟᱭ ᱜᱮᱭᱟ ᱥᱮ ᱵᱟᱝ
ᱦᱮᱸ ᱜᱚᱝᱠᱮ ᱵᱟᱫᱟᱢ ᱠᱚ ᱪᱟᱥ ᱜᱮᱞᱮ ᱵᱟᱫᱟᱢ ᱠᱚ ᱥᱚᱥᱟ ᱠᱚ ᱛᱩᱨᱵᱩᱡᱽ ᱠᱚ ᱠᱟᱨᱞᱟ ᱠᱚ ᱚᱱᱟ ᱠᱚ ᱢᱚᱴᱟ ᱢᱩᱴᱤ ᱪᱟᱥ ᱫᱟᱞᱮ
ᱚ ᱜᱚᱝᱠᱮ ᱢᱟᱱᱮ ᱚᱱᱠᱟ ᱟᱸᱡᱚᱢ ᱵᱟᱲᱟ ᱦᱩᱭ ᱟᱠᱟᱱᱟ ᱦᱩᱭ ᱠᱟᱱᱟ ᱚᱱᱟ ᱜᱩᱯᱤ ᱚᱱᱟ ᱫᱷᱚᱨᱚᱢ ᱯᱩᱨ ᱥᱮᱫ ᱨᱮ ᱚᱱᱛᱮ ᱫᱚᱢᱮ ᱵᱟᱫᱟᱢ ᱠᱚ ᱪᱟᱥᱟ ᱭᱟ ᱟᱨ ᱚᱱᱠᱟ ᱟᱞᱮ ᱟᱹᱛᱩ ᱠᱚᱨᱮᱱ ᱦᱚᱸ ᱚᱱᱠᱟ ᱠᱟᱹᱢᱤ ᱠᱚ ᱥᱮᱱ ᱵᱟᱲᱟ ᱠᱟᱱᱟᱱ ᱜᱮᱭᱟ
ᱦᱩᱸ ᱦᱮᱸ ᱜᱚᱝᱠᱮ ᱪᱟᱥ ᱫᱚ ᱫᱚᱢᱮ ᱠᱚ ᱪᱟᱥ ᱵᱟᱲᱟᱭ ᱜᱮᱭᱟ ᱵᱟᱫᱟᱢ ᱠᱚ
ᱟᱪᱷᱟ ᱟᱪᱷᱟ ᱜᱚᱝᱠᱮ ᱛᱟᱦᱞᱮ ᱟᱯᱮ ᱥᱮᱫ ᱚᱠᱟ ᱞᱮᱠᱟ ᱠᱚ ᱪᱟᱥ ᱠᱮᱭᱟ ᱢᱟᱱᱮ ᱚᱱᱠᱟ ᱢᱟᱱᱮ ᱮ ᱚᱱᱠᱟ ᱠᱚᱢ ᱥᱚᱢ ᱯᱮ ᱪᱟᱥ ᱜᱮᱭᱟ ᱥᱮ ᱚᱱᱠᱟ ᱫᱚᱢᱮ ᱴᱟᱜ ᱯᱮ ᱪᱟᱥ ᱜᱮᱭᱟ ᱚᱱᱠᱟ
ᱟᱨ ᱦᱩᱸ ᱜᱚᱝᱠᱮ ᱴᱷᱤᱠ ᱫᱚ ᱴᱷᱤᱠ ᱜᱮ ᱠᱟᱛᱷᱟ ᱵᱤᱱ ᱞᱟᱹᱭ ᱠᱮᱫᱟ ᱛᱚ ᱟᱞᱮ ᱚᱱᱛᱮ ᱫᱚ ᱟᱱᱮ ᱵᱟᱫᱟᱢ ᱠᱚ ᱚᱱᱠᱟ ᱠᱚᱢ ᱫᱚ ᱵᱟᱠᱚ ᱪᱟᱥ ᱜᱮᱭᱟ ᱢᱚᱴᱟ ᱢᱩᱴᱤ ᱵᱤᱥᱤ ᱠᱚ ᱪᱟᱥ ᱜᱮᱭᱟ ᱛ ᱚᱱᱟᱛᱮ ᱵᱟᱫᱟᱢ ᱫᱚ ᱱᱚᱝᱠᱟ ᱠᱚ ᱪᱟᱥᱟ ᱯᱩᱭᱞᱩ ᱫᱚ ᱮᱸᱜ ᱯᱳᱭᱞᱩ ᱫᱚ ᱦᱟᱥᱟ ᱠᱚ ᱞᱚᱦᱩᱫ ᱠᱮᱫᱟ ᱨᱚᱦᱚᱲ ᱨᱮᱜᱮ ᱚᱱᱟ ᱚᱫᱟ ᱠᱟᱛᱮᱫ ᱞᱮᱴᱮ ᱯᱮᱴᱮ ᱫᱚ ᱵᱟᱝ ᱨᱚᱦᱚᱲ ᱨᱮᱜᱮ ᱞᱟᱹᱦᱩᱫ ᱠᱟᱛᱮᱜ ᱛᱟᱨ ᱯᱚᱨᱮ ᱫᱟᱜ ᱠᱚ ᱵᱟᱛᱟ ᱱᱟᱜᱼᱟ ᱚᱱᱟ ᱨᱚᱦᱚᱲ ᱦᱚᱪᱚᱣᱟᱜᱼᱟ ᱠᱚ ᱚᱱᱟ ᱯᱚᱨᱮ ᱚᱱᱟ ᱵᱟᱫᱟᱢ ᱩᱨ ᱡᱟᱦᱟᱸ ᱩᱨ ᱩᱨᱟᱜ ᱵᱟᱫᱟᱢ ᱚᱱᱟᱜᱮ ᱟᱫᱚ ᱰᱟᱝᱨᱤᱼᱼ ᱦᱳᱭ ᱡᱟᱦᱟᱱ ᱰᱟᱝᱨᱤ ᱱᱟᱦᱮᱞ ᱛᱮ ᱥᱤ ᱠᱟᱛᱮᱜ ᱠᱚ ᱪᱩᱨᱩᱜ ᱤᱫᱤᱭᱟ ᱢᱟᱱᱮ ᱦᱚᱲ ᱜᱮᱠᱚ ᱪᱩᱨᱩᱜ ᱤᱫᱤᱭᱟ ᱚᱱᱠᱟ ᱠᱟᱛᱮᱜ ᱦᱮᱸ ᱟᱨ ᱟᱫᱚ ᱪᱩᱨᱩᱡ ᱦᱩᱭ ᱞᱮᱱ ᱠᱷᱟᱱ ᱟᱫᱚ ᱢᱤᱫ ᱴᱟᱝ ᱛᱮᱠᱚ ᱟᱬᱜᱚᱢ ᱜᱚᱫ ᱠᱟᱜ ᱠᱷᱟᱱ ᱜᱮ ᱟᱫᱚ ᱚᱱᱟ ᱜᱮ ᱦᱩᱭᱱᱟ ᱟᱫᱚ ᱚᱱᱟ ᱜᱮ ᱟᱨ ᱦᱚ ᱚᱱᱠᱟᱜᱮ ᱞᱟᱭᱤᱱ ᱞᱟᱭᱤᱱ ᱩᱰᱩᱠᱚᱜᱼᱟ
ᱠᱷᱮᱛ ᱟᱨ ᱦᱚ ᱚᱱᱠᱟ ᱜᱮ ᱠᱚᱸᱰᱟᱨ ᱦᱩᱭᱩᱜᱼᱟ ᱛᱟᱨᱯᱚᱨᱮ ᱥᱟᱨᱵᱷᱤᱥ ᱠᱚ ᱮᱢ ᱦᱩᱭᱩᱜᱼᱟ ᱫᱟᱜ ᱵᱟᱛᱟᱱ ᱦᱩᱭᱩᱜᱼᱟ ᱛᱟᱯᱚᱨᱮ ᱛᱩᱫ ᱦᱩᱭᱩᱜᱼᱟ ᱛᱩᱫ ᱠᱟᱛᱮ ᱛᱟᱞᱦᱮ ᱜᱟᱥᱟ ᱠᱚ ᱟᱨᱚ ᱚᱱᱟ ᱢᱮ ᱥᱟᱯᱟᱭ ᱦᱩᱭᱩᱜᱼᱟ ᱜᱚᱛ ᱦᱩᱭᱩᱜᱼᱟ ᱚᱱᱠᱟ ᱚᱝᱠᱟ ᱟᱞᱮ ᱥᱮᱫ ᱫᱚ
ᱟᱪᱷᱟ ᱟᱪᱷᱟ
ᱚᱱᱠᱟ ᱟᱯᱮᱥᱮᱫ ᱫᱚ ᱵᱟᱫᱟᱢ ᱠᱚ ᱵᱟᱝ ᱠᱚ ᱪᱟᱥ ᱜᱮᱭᱟ ᱥᱮ ᱪᱮᱫ
ᱜᱚᱝᱠᱮ ᱟᱞᱮ ᱥᱮᱫ ᱩᱛᱟᱹᱨ ᱫᱚ ᱦᱟᱸᱜ ᱵᱟᱫᱟᱢ ᱠᱚᱫᱚ ᱵᱟᱝ ᱠᱚ ᱪᱟᱥ ᱜᱮᱭᱟ ᱚᱱᱠᱟ ᱥᱚᱵᱽᱡᱤ ᱠᱚᱜᱮ ᱠᱚ ᱪᱟᱥ ᱜᱮᱭᱟ
ᱦᱮᱸ ᱜᱚᱝᱠᱮ
ᱦᱮᱸ ᱜᱚᱝᱠᱮ ᱚᱱᱮ ᱢᱟᱱᱮ ᱵᱟᱫᱟᱢ ᱠᱚᱫᱚ ᱵᱟᱝᱠᱚ ᱪᱟᱥ ᱜᱮᱭᱟ ᱥᱚᱵᱽᱡᱤ ᱠᱚᱜᱮ ᱠᱚ ᱪᱟᱥ ᱜᱮᱭᱟ
ᱚᱻ ᱟ ᱛᱟᱦᱚᱞᱮ ᱜᱚᱝᱠᱮ ᱪᱮᱫ ᱥᱚᱵᱽᱡᱤ ᱠᱚ ᱚᱱᱠᱟᱯᱮ ᱪᱟᱥ ᱵᱟᱲᱟᱭ ᱜᱮᱭᱟ
ᱦᱮᱸ ᱚᱱᱠᱟ ᱪᱟᱥ ᱵᱟᱲᱟᱭ ᱜᱮᱭᱟᱞᱮ ᱵᱷᱮᱱᱰᱤ ᱵᱤᱞᱟᱹᱛᱤ ᱟᱨ ᱛᱟᱯᱚᱨᱮ ᱱᱚᱶᱟ ᱡᱷᱤᱸᱜᱟᱹ ᱯᱚᱴᱚᱞ ᱠᱟᱨᱞᱟ ᱦᱚᱛᱚᱫ ᱠᱚᱸᱦᱰᱟ ᱱᱚᱣᱟ ᱠᱚᱞᱮ ᱪᱟᱥ ᱜᱮᱭᱟ ᱜᱚᱝᱠᱮ ᱟᱨ ᱜᱚᱝᱠᱮ ᱱᱚᱣᱟ ᱵᱮᱸᱜᱟᱲ ᱠᱚᱦᱚᱸᱠᱷᱚᱱ ᱞᱮ ᱪᱟᱥ ᱜᱮᱭᱟᱞᱮ
ᱟᱹᱰᱤ ᱮ ᱱᱟᱯᱟᱭ ᱱᱟᱯᱟᱭᱟᱜ ᱯᱮ ᱛᱟᱞᱮ ᱪᱟᱥ ᱵᱟᱲᱟᱭ ᱜᱮᱭᱟᱯᱮ ᱜᱚᱝᱠᱮ ᱟᱯᱮ ᱫᱚ
ᱦᱮᱸ ᱜᱚᱝᱠᱮ ᱦᱮᱸ ᱟᱪᱷᱟ ᱜᱚᱝᱠᱮ ᱱᱤᱛᱚᱜ ᱢᱟᱦᱟ ᱱᱚᱜᱼᱚᱭ ᱛᱨᱟ ᱞᱟᱹᱭ ᱜᱟᱱᱚᱜᱼᱟ ᱟᱥᱟᱲ ᱵᱚᱸᱜᱟ ᱜᱮ ᱠᱟᱱᱟ
ᱦᱮᱸ
ᱟᱪᱷᱟ ᱟᱥᱟᱲ ᱵᱚᱸᱜᱟ ᱜᱮ ᱠᱟᱱᱟ ᱜᱚᱝᱠᱮ ᱟᱯᱮ ᱥᱮᱫ ᱚᱱᱠᱟ ᱟᱥᱟᱲ ᱵᱚᱸᱜᱟ ᱥᱚᱢᱚᱭ ᱚᱱᱠᱟ ᱫᱟᱜ ᱠᱚ ᱚ ᱟᱥᱟᱲ ᱵᱚᱸᱜᱟ ᱥᱚᱢᱚᱭ ᱢᱟ ᱡᱟᱹᱯᱩᱫ ᱵᱟᱲᱟᱭᱟ ᱛᱚ ᱟᱫᱚ ᱫᱟᱜ ᱠᱚᱦᱚᱸ ᱢᱟᱱᱮ ᱚᱱᱠᱟ ᱥᱮᱫ ᱛᱮ ᱧᱚᱜ ᱜᱮᱭᱟ ᱚᱱᱠᱟᱱ ᱡᱟᱭᱜᱟ ᱠᱤ ᱢᱮᱱᱟᱜᱼᱟ ᱜᱚᱝᱠᱮ ᱚᱱᱠᱟ ᱡᱷᱟᱨᱱᱟ ᱠᱚ ᱠᱤᱢᱵᱟ ᱚᱱᱠᱟᱱᱟᱜ ᱮ ᱵᱟᱠᱚ ᱞᱟᱹᱭᱟ ᱚᱱᱠᱟ ᱡᱷᱟᱨᱱᱟ ᱠᱤᱢᱵᱟ ᱩ ᱚᱱᱠᱟ ᱚᱱᱠᱟ ᱞᱟᱹᱭ ᱜᱮᱭᱟ ᱠᱚ ᱚᱠᱟ ᱰᱟᱹᱰᱤ ᱠᱩᱧ ᱫᱟᱜ ᱠᱚ ᱞᱟᱹᱭ ᱜᱮᱭᱟ ᱦᱮᱸ ᱚᱱᱠᱟᱱ ᱡᱟᱭᱜᱟ ᱠᱤ ᱢᱮᱱᱟᱜᱼᱟ ᱟᱯᱮ ᱥᱮᱫ ᱨᱮ
ᱜᱚᱢᱠᱮ ᱡᱷᱟᱨᱱᱟ ᱵᱚᱞᱛᱮ ᱫᱚ ᱟᱞᱮ ᱥᱮᱫ ᱫᱚ ᱢᱟᱱᱮ ᱜᱟᱰᱟ ᱢᱮᱱᱟᱜ ᱠᱟᱫᱟ ᱛᱚ ᱚᱱᱟ ᱜᱟᱰᱟ ᱨᱮᱜᱮ ᱢᱟᱱᱮ ᱚᱱᱠᱟ ᱠᱤᱪᱷᱩ ᱠᱤᱪᱷᱩ ᱡᱟᱭᱜᱟ ᱢᱮᱱᱟᱜᱼᱟ ᱡᱮ ᱫᱟᱜ ᱡᱷᱟᱨᱱᱟᱜ-ᱟ ᱢᱟᱱᱮ ᱢᱟᱹᱨᱟᱢ ᱡᱚᱠᱷᱚᱱ ᱥᱤᱛᱩᱝ ᱫᱤᱱ ᱥᱮᱴᱮᱨᱚᱜᱼᱟ ᱛᱚ ᱚᱱᱠᱟᱱ ᱜᱟᱰᱟ ᱨᱮᱦᱚᱸ ᱱᱚᱝᱠᱟᱱ ᱡᱟᱭᱜᱟ ᱢᱮᱱᱟᱜᱼᱟ ᱡᱮ ᱢᱟᱱᱮ ᱚᱫᱷᱮᱠ ᱡᱟᱭᱜᱟ ᱨᱮᱫᱚ ᱫᱟᱜ ᱟᱡᱮᱜ ᱩᱛᱟᱹᱨᱟᱹᱜ-ᱟ ᱠᱤᱱᱛᱩ ᱡᱟᱦᱟᱸ ᱡᱟᱭᱜᱟ ᱠᱚᱨᱮ ᱫᱟᱜ ᱚᱱᱠᱟ ᱡᱷᱟᱹᱨᱱᱟᱜ-ᱟ ᱩᱰᱩᱠᱚᱜᱼᱟ ᱞᱟᱜ ᱞᱟᱛᱟᱨ ᱠᱷᱚᱱ ᱛᱚ ᱚᱸᱰᱮ ᱠᱚᱫᱚ ᱫᱟᱜ ᱢᱟᱱᱮ ᱥᱟᱨᱟ ᱡᱤᱵᱚᱱ ᱜᱮ ᱢᱟᱱᱮ ᱡᱤᱭᱟᱹᱲ ᱜᱮ ᱛᱟᱦᱮᱱᱟ ᱢᱟᱱᱮ ᱚᱱᱠᱟᱜ ᱜᱮ ᱛᱟᱦᱮᱱᱟ ᱡᱟᱯ ᱯᱩᱜ ᱫᱤᱱ ᱫᱚ ᱟᱨ ᱵᱤᱥᱤᱜᱼᱟ ᱥᱤᱛᱩᱝ ᱫᱤᱱ ᱵᱟᱝ ᱟᱸᱡᱮᱫ ᱵᱟᱲᱟᱜᱼᱟ
ᱟᱪᱪᱷᱟ ᱟᱪᱪᱷᱟ
ᱡᱮ ᱚᱱᱠᱟ ᱵᱩᱨᱩ ᱡᱷᱟᱨᱱᱟ ᱚᱱᱟ ᱠᱚᱫᱚ ᱵᱟᱹᱱᱩᱜᱼᱟ᱾
ᱟᱪᱪᱷᱟ ᱟᱪᱪᱷᱟ ᱜᱚᱝᱠᱮ ᱟᱞ ᱥᱮᱫ ᱦᱚᱸ ᱚᱱᱠᱟ ᱢᱟᱱᱮ ᱵᱩᱨ ᱡᱷᱟᱨᱱᱟ ᱫᱚ ᱵᱟᱹᱱᱩᱜᱼᱟ
ᱟᱞᱮ ᱥᱮᱫ ᱦᱚᱸ ᱚᱱᱠᱟ ᱵᱤᱨ ᱜᱮᱭᱟ ᱟᱫᱚ ᱜᱚᱝᱠᱮ ᱢᱟᱱᱮ ᱚᱱᱠᱟ ᱢᱤᱢᱤᱫ ᱢᱤᱫ ᱴᱷᱮᱱ ᱢᱮᱱᱟᱜ ᱟᱠᱟᱫᱟ ᱟᱻ ᱚᱱᱟ ᱫᱚ ᱵᱤ ᱟᱥᱟᱲ ᱵᱚᱸᱜᱟ ᱨᱮᱦᱚᱸ ᱜᱚᱢᱠᱮ ᱥᱤᱛᱩᱝ ᱫᱤᱱ ᱨᱮᱦᱚᱸ ᱚᱸᱰᱮ ᱢᱤᱫᱴᱟᱝ ᱵᱤᱨ ᱛᱟᱞᱟᱨᱮ ᱢᱤᱫᱴᱟᱝ ᱡᱷᱟᱨᱱᱟ ᱢᱮᱱᱟᱜᱼᱟ ᱚᱸᱰᱮ ᱥᱮᱛᱮᱜ ᱟᱨ ᱚᱸᱰᱮ ᱥᱮᱛᱮᱧ ᱧᱚᱜ ᱜᱮᱭᱟ ᱟᱨ ᱚᱸᱰᱮ ᱡᱟᱦᱟᱸᱭ ᱠᱚ ᱵᱤᱨ ᱠᱚᱠᱚ ᱥᱮᱱᱚᱜ ᱜᱮᱭᱟ ᱡᱟᱦᱟᱸᱭ ᱠᱚ ᱥᱟᱠᱟᱢ ᱦᱮᱡ ᱥᱟᱦᱟᱱ ᱡᱟᱦᱟᱸᱭ ᱠᱚ ᱟᱹᱜᱩ ᱚᱸᱰᱮ ᱧᱩ ᱠᱟᱛᱮᱜ ᱩᱱᱠᱩ ᱟᱠᱚᱣᱟᱜ ᱢᱚᱱᱮ ᱡᱤᱣᱤ ᱠᱚ ᱛᱤᱨᱯᱤᱫ ᱫᱟᱲᱮᱭᱟᱜ ᱛᱟᱠᱚᱣᱟ
ᱦᱮᱸ ᱜᱚᱝᱠᱮ
ᱦᱮᱸ ᱚᱱᱠᱟ ᱟᱨ ᱱᱚᱜ ᱱᱚᱝᱠᱟ ᱟᱨ ᱟᱥᱟᱲ ᱵᱚᱸᱜᱟ ᱛᱟᱦᱚᱞᱮ ᱥᱚᱢᱚᱭ ᱫᱚ ᱚᱱᱠᱟ ᱛᱟᱦᱚᱞᱮ ᱤᱭᱟᱹ ᱠᱚᱫᱚ ᱵᱟᱹᱱᱩᱜ ᱟᱠᱟᱫ ᱛᱟᱯᱮᱭᱟ ᱵᱟᱝ ᱡᱷᱟᱨᱱᱟ ᱠᱚᱫᱚ ᱜᱟᱰᱟᱼ ᱢᱩᱩᱰᱩ ᱠᱚ
ᱦᱩ ᱜᱚᱢᱠᱮ ᱜᱟᱰᱟ ᱠᱚᱫᱚ ᱢᱮᱱᱟᱜᱼᱟ ᱡᱟᱱᱟ ᱠᱚᱜ ᱜᱮ ᱵᱟᱹᱱᱩᱜᱼᱟ
ᱟᱪᱪᱷᱟ ᱟᱪᱪᱷᱟ ᱟᱪᱪᱷᱟ ᱟᱪᱪᱷᱟ ᱟᱫᱚ ᱜᱚᱝᱠᱮ ᱡᱷᱟᱨᱱᱟ ᱦᱚᱸ ᱱᱮᱛᱟᱨ ᱫᱚ ᱚᱱᱠᱟ ᱵᱷᱟᱵᱛᱮ ᱵᱟᱝ ᱧᱮᱞᱚᱜ ᱠᱟᱱᱟ᱾ ᱦᱮᱸ ᱦᱮᱸᱥᱮ ᱚᱝᱠᱟ ᱵᱟᱝ ᱧᱮᱞᱚᱜ ᱠᱟᱱᱟ ᱜᱚᱝᱠᱮ ᱚᱱᱟ ᱡᱷᱟᱨᱱᱟ ᱠᱚᱫᱚ ᱢᱟᱱᱮ ᱱᱚᱝᱠᱟᱱ ᱡᱟᱭᱜᱟ ᱨᱮᱜᱮ ᱧᱮᱞ ᱵᱟᱲᱟ ᱦᱩᱭᱩᱠᱟᱱᱟ ᱫᱷᱤᱨᱤ ᱧᱚᱜ ᱡᱟᱭᱜᱟ ᱠᱚᱨᱮ ᱜᱮ ᱫᱷᱤᱨᱤ ᱧᱚᱜ ᱡᱟᱭᱜᱟ ᱠᱚᱨᱮ
ᱚᱻ
ᱦᱮᱸ
ᱛᱟᱦᱮᱸ ᱚᱱᱠᱟ ᱫᱚ ᱡᱚᱠᱷᱚᱱ ᱮ ᱚᱱᱠᱟ ᱵᱩᱨᱩ ᱫᱤᱥᱚᱢ ᱥᱮᱫ ᱢᱤᱫ ᱫᱷᱟᱣ ᱪᱟ ᱦᱩᱭ ᱞᱮᱱᱟ ᱛᱚ ᱚᱱᱛᱮ ᱫᱚ ᱟᱨᱮ ᱟᱹᱰᱤ ᱢᱚᱸᱡᱽ ᱫᱟᱜ ᱯᱷᱚᱞ ᱢᱟᱱᱮ ᱵᱩᱨᱩ ᱵᱩᱨᱩᱛᱮ ᱞᱤᱜᱤ ᱟᱬᱜᱚᱱᱟ ᱡᱷᱟᱨᱱᱟ ᱠᱚᱜᱼᱟ ᱫᱷᱤᱨᱤ ᱫᱷᱤᱨᱤ ᱛᱮ ᱮ ᱟᱹᱰᱤ ᱢᱚᱡ ᱚᱱᱛᱮᱱᱟᱜ
ᱟᱪᱪᱷᱟ ᱟᱪᱪᱷᱟ
ᱱᱚᱛᱮ ᱫᱚ ᱜᱚᱝᱠ ᱟᱞᱮᱥᱮᱫ ᱫᱚ ᱚᱱᱟ ᱠᱚᱫᱚ ᱵᱟᱹᱱᱩᱜᱼᱟ ᱟᱞᱮ ᱥᱮᱫ ᱫᱚ ᱜᱟᱰᱟ ᱠᱚᱫᱚ ᱢᱮᱱᱟᱜᱼᱟ
ᱟᱪᱪᱷᱟ ᱟᱪᱪᱷᱟ ᱟᱪᱪᱷᱟ ᱜᱚᱢᱠᱮ ᱛᱟᱦᱞᱮ ᱚᱱᱟ ᱵᱩᱨᱩ ᱫᱤᱭᱮ ᱠᱟᱛᱷᱟ ᱠᱟᱹᱴᱤᱡ ᱞᱟᱹᱭ ᱠᱮᱫᱟᱢ ᱜᱚᱝᱠᱮ ᱛᱟᱦᱚᱞᱮ ᱚᱱᱠᱟ ᱥᱩᱥᱩᱱᱤᱭᱟᱹ ᱵᱩᱨᱩ ᱫᱩ ᱵᱤᱱ ᱥᱮᱱ ᱠᱟᱱᱟ ᱛᱮ ᱥᱮ ᱥᱮᱱ ᱠᱟᱱᱟ ᱵᱤᱱ ᱠᱤ?
ᱦᱮᱸ ᱜᱚᱝᱠᱮ ᱥᱩᱥᱱᱟ ᱵᱩᱨᱩ ᱫᱚ ᱪᱟᱞᱟᱣ ᱫᱚᱞᱤᱧ ᱪᱟᱞᱟᱣ ᱟᱠᱟᱱ ᱜᱮᱭᱟ᱾
ᱟᱪᱪᱷᱟ ᱜᱚᱝᱠᱮ ᱞᱟᱹᱭ ᱟᱠᱚ ᱚᱸᱰᱮ ᱪᱮᱛᱟ ᱚᱱᱟ ᱫᱟᱜ ᱩᱰᱩᱝ-ᱚᱜ ᱜᱮᱭᱟ᱾ ᱢᱟᱱᱮ ᱢᱤᱫᱴᱮᱱ ᱚᱱᱠᱟ ᱠᱩᱞᱟᱜ ᱚᱱᱠᱟ ᱵᱮᱱᱟᱣ ᱟᱠᱟᱫᱟ ᱠᱚ ᱚᱱᱟ ᱩᱱᱤᱭᱟᱜ ᱢᱚᱪᱟ ᱠᱷᱚᱱᱟᱜ ᱢᱟᱱᱮ ᱚᱱᱠᱟ ᱢᱩᱨᱛᱤ ᱠᱚ ᱵᱮᱱᱟᱣ ᱟᱠᱟᱫᱮᱭᱟ ᱩᱱᱤᱭᱟᱜ ᱢᱚᱪᱟ ᱠᱷᱚᱱᱟᱜ ᱫᱟᱜ ᱢᱟᱱᱮ ᱪᱮᱛᱟᱱ ᱠᱷᱚᱱᱟᱜ ᱜᱮ ᱦᱤᱡᱩᱜᱼᱟ, ᱜᱚᱝᱠᱮ ᱚᱱᱟᱠᱤ ᱥᱟᱹᱨᱤ ᱜᱮᱭᱟ?
ᱜᱚᱢᱠᱮ ᱦᱮᱸ ᱟᱫᱚ, ᱟᱫᱚ, ᱩᱱᱤ ᱫᱚ ᱢᱟᱱᱮ ᱚᱱᱠᱟ ᱡᱚᱱᱛᱨᱚ ᱫᱟᱨᱟᱭ ᱛᱮᱫᱚ ᱢᱟᱱᱮ ᱢᱩᱨᱛᱤ ᱞᱮᱠᱟ ᱠᱚ ᱵᱮᱱᱟᱣ ᱠᱟᱫᱮᱭᱟ ᱟᱫᱚ᱾
ᱟᱪᱪᱷᱟ᱾
ᱛᱚ ᱚᱱᱠᱟᱜᱮ ᱟᱫᱚ ᱢᱚᱪᱟ ᱠᱷᱚᱱ ᱫᱟᱜ ᱜᱮ ᱥᱮᱴ ᱢᱮᱱᱟᱜᱼᱟ᱾ ᱯᱟᱭ ᱯᱚ ᱥᱮᱴ ᱫᱮᱭᱟ ᱠᱷᱟᱨ ᱫᱟᱜ ᱚᱰᱜᱚᱜ-᱾ᱟ
ᱤᱭᱟᱹ ᱢᱟᱱᱮ ᱚᱱᱛᱮᱱᱤᱡ ᱜᱮ ᱢᱤᱫᱴᱟᱝ ᱜᱟᱛᱮ ᱠᱚᱲᱟ ᱜᱤᱫᱽᱨᱟᱹ ᱢᱮᱱᱟᱭᱟ ᱛᱚ, ᱟᱫᱚ ᱩᱱᱤ ᱞᱟᱹᱭ ᱟᱞᱤᱧ ᱠᱟᱱ ᱛᱟᱦᱮᱸᱱᱮ ᱡᱮ ᱚᱸᱰᱮ ᱮ ᱚᱱᱠᱟ ᱢᱤᱫᱴᱟᱝ ᱥᱩᱥᱩᱱᱤᱭᱟᱹ ᱵᱩᱨᱩ ᱨᱮᱜᱮ ᱢᱤᱫᱴᱟᱝ ᱵᱚᱸᱜᱟ ᱦᱩᱭᱩᱜ ᱜᱮᱭᱟ ᱚᱱᱟ ᱵᱚᱸᱜᱟ ᱦᱩᱭᱩᱜ ᱜᱮᱭᱟ ᱚᱸᱰᱮ ᱢᱤᱫᱴᱷᱮᱱ ᱚᱱᱟ ᱥᱟᱛ ᱢᱟᱨᱥᱟᱞᱮ ᱠᱚ ᱞᱟᱭ ᱛᱟᱦᱮᱡ ᱞᱟ-ᱞᱟ-ᱞᱟ-ᱞᱟ ᱛᱮ ᱢᱟᱱᱮ ᱚᱸᱰᱮ ᱠᱷᱚᱱᱟᱜ ᱱᱩᱱᱟᱹᱜ ᱡᱳᱨ ᱫᱟᱜ ᱩᱰᱩᱠᱱᱟ ᱫᱚᱢᱮ ᱫᱟᱜ ᱩᱰᱩᱝ ᱮᱱᱟ᱾ ᱢᱟᱱᱮ ᱯᱩᱨᱟᱹᱴᱟ ᱟᱥᱚ ᱚᱸᱰᱮ ᱪᱮᱫ ᱛᱮᱦᱚᱸ ᱢᱟᱱᱮ ᱰᱷᱟᱹᱞᱟᱹᱭ ᱞᱮᱫᱟ ᱠᱚ ᱰᱷᱟᱹᱞᱟᱹᱭ ᱦᱚᱸ ᱵᱟᱝ ᱟᱴᱠᱟᱣ ᱞᱮᱱᱟ ᱜᱚᱢᱠᱮ ᱫᱚᱢᱮ ᱴᱩᱭᱞᱟᱹ ᱩᱰᱩᱠᱮᱱᱟ᱾ ᱚᱸᱰᱮ ᱠᱷᱚᱱᱟᱜ ᱫᱟᱜ ᱥᱮᱛᱮᱧ ᱩᱰᱩ ᱠᱮᱱᱟ ᱪᱮᱛᱟᱱ ᱥᱮᱫ ᱱᱚᱝᱠᱟ ᱴᱩᱴᱤ ᱩᱰᱩᱠ ᱮᱱᱟ᱾ ᱦᱮᱸᱥᱮ ᱚᱱᱟ ᱪᱮᱫ ᱛᱮᱦᱚᱸ ᱢᱟᱱᱮ ᱚᱱᱠᱟᱱᱟᱜ ᱛᱮ ᱵᱟᱝᱠᱚ ᱴᱟᱨᱦᱟᱣ ᱫᱟᱲᱮᱭᱟᱜ ᱛᱮ ᱟᱠᱚᱨ ᱜᱮ ᱵᱟᱝᱠᱚ ᱟᱠᱚᱴ ᱫᱟᱲᱮᱭᱟᱫᱟ᱾ ᱛᱯᱚᱨᱮ ᱜᱚᱢᱠᱮ ᱟᱠᱚ ᱵᱟᱠᱚ ᱰᱷᱟᱹᱞᱟᱹᱭ ᱞᱮᱭᱟ ᱠᱚ ᱰᱷᱟᱹᱞᱟᱹᱭ ᱦᱚᱸ ᱵᱟᱝ ᱟᱴᱠᱟᱣ ᱞᱮᱱᱛᱮ ᱜᱚᱝᱠᱮ ᱢᱟᱱᱮ ᱚᱱᱠᱟ ᱚᱱᱟ ᱫᱚ ᱚᱱᱠᱟ ᱟᱸᱡᱚᱢᱱᱟ ᱡᱮ ᱵᱚᱸᱜᱟ ᱵᱚᱸᱜᱟ ᱦᱮᱸ ᱥᱮ ᱵᱚᱸᱜᱟ ᱛᱷᱩᱨᱩ ᱛᱮᱜᱮ ᱩᱰᱩᱠᱚᱜ ᱠᱟᱱ ᱛᱟᱦᱮᱸ ᱚᱱᱟ ᱫᱚ ᱚᱱᱠᱟ ᱟᱨ ᱚᱱᱠᱟ ᱥᱮᱸᱜᱮᱞ ᱢᱮᱥᱟᱜᱚᱝᱠᱮ ᱩᱰᱩᱠᱚᱜ ᱠᱟᱱ ᱛᱟᱦᱮᱸ ᱦᱮᱸ ᱥᱮ? ᱟᱸ ᱥᱮᱸᱜᱮᱞ ᱦᱮᱸ ᱜᱚᱝᱠᱮ ᱢᱟᱱᱮ ᱵᱟᱝ ᱟᱸᱡᱚᱢ ᱵᱟᱲᱟ ᱦᱩᱭᱩ ᱟᱠᱟᱱᱟ ᱡᱮ ᱥᱮᱸᱜᱮᱞ ᱢᱮᱥᱟ ᱚᱱᱠᱟ ᱫᱟᱜ ᱩᱰᱩᱝᱚᱜᱼᱟ᱾ ᱚᱱᱠᱟ ᱵᱟᱝ ᱟᱸᱡᱚᱢᱚᱜᱼᱟ ᱩᱱᱤ ᱜᱟᱛᱮᱴᱟᱜ ᱚᱱᱠᱟᱭ ᱞᱟᱹᱭ ᱠᱮᱫᱟ ᱡᱮ ᱥᱮᱸᱜᱮᱞ ᱢᱮᱥᱟ ᱫᱟᱜ ᱩᱰᱩᱠᱮᱱᱟ ᱚᱸᱰᱮ ᱠᱷᱚᱱ ᱠᱷᱚ ᱠᱟᱨᱚᱱ ᱟᱫᱚ ᱛᱟᱭᱚᱢ ᱛᱮ ᱱᱚᱝᱠᱟᱭ ᱞᱟᱹᱭ ᱮᱫᱟ ᱡᱮ ᱠᱟᱛᱷᱟ ᱱᱚᱝᱠᱟ ᱛᱟᱨᱯᱚᱨᱮ ᱮ ᱵᱚᱸᱜᱟ ᱵᱟᱲᱟ ᱠᱮᱫᱟ ᱠᱚ ᱮᱸ ᱤᱱᱟᱹ ᱠᱷᱟᱱᱜᱮ ᱚᱱᱟ ᱵᱚᱱᱫᱚᱭᱮᱱᱟ ᱟᱡ ᱛᱮᱜᱮ ᱵᱚᱱᱫᱚᱭᱮᱱᱟ᱾ ᱦᱮᱸ ᱛᱚ ᱱᱤᱛᱚᱜ ᱫᱚ ᱚᱸᱰᱮ ᱫᱚ ᱦᱜ ᱚᱱᱠᱟ ᱛᱷᱟᱱ ᱠᱚ ᱵᱮᱱᱟᱣ ᱟᱠᱟᱫᱟ ᱚᱸᱰᱮ ᱫᱚ᱾
ᱦᱩᱸ
ᱛᱷᱟᱱ ᱠᱚ ᱵᱮᱱᱟᱣ ᱟᱠᱟᱫᱟ ᱚᱸᱰᱮ ᱫᱚ ᱟᱫᱚ ᱫᱟᱜ ᱫᱚ ᱱᱤᱛᱚᱜ ᱫᱚ ᱦᱜ ᱚᱸᱰᱮ ᱫᱚ ᱵᱟᱝ ᱩᱰᱩᱠᱚᱜ ᱠᱟᱱᱟ ᱩᱱ ᱥᱚᱢᱚᱭ ᱜᱮ ᱩᱰᱩᱠ ᱞᱮᱱᱟ᱾
ᱦᱮᱸ ᱜᱚᱝᱠᱮ᱾
ᱦᱮᱸ᱾ ᱟᱨ ᱜᱚᱝᱠᱮ ᱱᱚᱜᱚ ᱱᱚᱝᱠᱟ ᱡᱮᱢᱚᱱ ᱱᱚᱜᱚᱭ ᱥᱮᱸᱜᱮᱞ ᱢᱮᱥᱟ ᱫᱟᱜ ᱱᱚᱝᱠᱟ ᱢᱟ ᱚᱠᱟ ᱨᱮᱦᱚᱸ ᱵᱟᱝ ᱧᱮᱞᱚᱜ ᱵᱟᱲᱟ ᱦᱩᱭ ᱟᱠᱟᱱ ᱜᱚᱝᱠᱮ ᱟᱨ ᱟᱵᱤᱱ ᱠᱤ ᱚᱱᱠᱟ ᱡᱟᱦᱟᱸ ᱠᱚᱨᱮ ᱵᱤᱱ ᱧᱮᱞ ᱵᱟᱲᱟ ᱟᱠᱟᱫᱟ
ᱵᱟᱝ ᱜᱚᱝᱠᱮ ᱚᱱᱠᱟ ᱫᱚ ᱥᱮᱸᱜᱮᱞ ᱢᱮᱥᱟ ᱫᱟᱜ ᱠᱚᱫᱚ ᱚᱱᱠᱟ ᱫᱚ ᱱᱤᱡᱮᱨᱟᱜ ᱢᱮᱫ ᱱᱚᱛᱮᱫᱚ ᱚᱱᱠᱟ ᱫᱚ ᱵᱟᱝ ᱧᱮᱞ ᱵᱟᱲᱟ ᱦᱩᱭ ᱟᱠᱟᱱᱟ ᱛᱚ ᱵᱟᱝ ᱵᱟᱝ ᱧᱮᱞ ᱵᱟᱲᱟ ᱦᱩᱭ ᱟᱠᱟᱱᱟ᱾ ᱛᱟᱦᱚᱞᱮ ᱜᱚᱝᱠᱮ ᱟᱯᱮ ᱟᱯᱮ ᱥᱮ ᱠᱚᱨᱮ ᱚᱰᱩᱠ ᱞᱮᱱᱟ ᱥᱮ ᱪᱮᱫ ᱚᱱᱠᱟ?
ᱮᱸ ᱟᱞᱮᱥᱮᱫ ᱫᱚ ᱜᱚᱝᱠᱮ ᱚᱱᱠᱟ ᱫᱚᱦᱸᱜ ᱵᱟᱹᱧ ᱧᱮᱞ ᱟᱠᱟᱫᱟ ᱜᱚᱝᱠᱮ ᱱᱚᱣᱟ ᱥᱮᱸᱜᱮᱞ ᱢᱮᱥᱟ ᱫᱟᱜ ᱫᱚᱵᱚᱱ ᱞᱟᱹᱭᱟᱹ ᱡᱟᱦᱟᱸ ᱫᱚ ᱡᱮᱢᱚᱱ ᱯᱟᱹᱦᱤᱞ ᱩᱛᱟᱹᱨ ᱨᱮ ᱡᱟᱦᱟᱸ ᱵᱚᱱ ᱞᱟᱹᱭᱟ ᱥᱟᱥᱟᱝ ᱵᱮᱰᱟ ᱨᱮ ᱡᱟᱦᱟᱸ ᱛᱤᱱᱟᱹᱜ ᱟᱵᱚᱨᱮᱱ ᱢᱟᱹᱱᱢᱤ ᱠᱚᱠᱚ ᱵᱟᱥᱮᱫ ᱛᱟᱦᱮᱸ ᱩᱱ ᱥᱚᱢᱚᱭ ᱜᱮ ᱥᱮᱸᱜᱮᱞ ᱫᱟᱜ ᱮ ᱡᱟᱹᱲᱤ ᱞᱮᱫ ᱛᱮ ᱮᱸ ᱚᱸᱰᱮ ᱡᱟᱦᱟᱸ ᱛᱤᱱᱟᱹᱜ ᱟᱵᱚᱨᱮᱱ ᱢᱟᱹᱱᱢᱤ ᱠᱚ ᱛᱟᱦᱮᱸ ᱠᱟᱱᱟ ᱚᱸᱰᱮ ᱜᱚᱡ, ᱜᱚᱡ ᱮᱱᱟᱠᱚ ᱥᱮᱸᱜᱮᱞ ᱫᱟᱜ ᱛᱮ᱾ ᱩᱱ ᱥᱚᱢᱚᱭ ᱜᱮ ᱡᱟᱦᱟᱥ ᱥᱮᱸᱜᱮᱞ ᱫᱟᱜ ᱫᱚ ᱥᱮ ᱦᱩᱭ ᱞᱮᱱᱟ ᱟᱫᱚ ᱦᱟᱜ ᱜᱚᱝᱠᱮ ᱚᱱᱠᱟ ᱫᱚ ᱵᱟᱝ ᱧᱮᱞ ᱵᱟᱲᱟᱭ ᱱᱤᱡᱮ ᱢᱟ ᱚᱱᱠᱟ ᱜᱚᱲᱚᱢ ᱦᱟᱲᱟᱢ ᱠᱚᱣᱟᱜ ᱥᱮ ᱜᱚᱲᱚᱢ ᱵᱩᱰᱷᱤ ᱠᱚᱣᱟᱜ ᱢᱚᱪᱟ ᱨᱮ ᱠᱷᱚᱱᱟᱜ ᱜᱮ ᱟᱸᱡᱚᱢ ᱵᱟᱲᱟ ᱦᱩᱭ ᱟᱠᱟᱱᱟ ᱥᱮ ᱯᱩᱛᱷᱤ ᱯᱚᱛᱚᱵ ᱠᱚ ᱨᱮ ᱜᱮ ᱯᱟᱲᱦᱟᱣ ᱠᱟᱛᱮᱜ ᱵᱩᱡ ᱦᱩᱭ ᱟᱠᱟᱱᱟ ᱡᱮ ᱱᱚᱝᱠᱟ ᱱᱚᱝᱠᱟ ᱥᱮᱸᱜᱮᱞ ᱫᱟᱜ ᱦᱚᱭ ᱡᱟᱹᱲᱤ ᱜᱮᱭᱟ ᱢᱮᱱ ᱛᱮ
ᱦᱮᱸ ᱜᱚᱝᱠᱮ
ᱦᱮᱸ ᱚᱱᱟ ᱠᱚᱨᱮ ᱜᱮ ᱟᱨ ᱵᱟᱝ ᱠᱷᱟᱱ ᱫᱚ ᱚᱱᱠᱟ ᱥᱮᱸᱜᱮᱞ ᱫᱟᱜ ᱫᱚ ᱦᱟᱸᱜ ᱵᱟᱝ ᱧᱮᱞ ᱵᱟᱲᱟ ᱦᱩᱭ ᱠᱟᱱᱟᱹ
ᱦᱩᱸ
ᱦᱮᱸ
ᱦᱚᱸ ᱛᱚ ᱟᱞᱮ ᱚᱱᱛᱮ ᱦᱚᱸ ᱚᱱᱠᱟ ᱫᱚ ᱦᱩᱭ ᱫᱚ ᱵᱟᱝ ᱦᱩᱭ ᱵᱟᱲᱟ ᱟᱠᱟᱱᱟ ᱟᱵᱤᱱ ᱡᱮᱢᱚᱱ ᱚᱱᱮ ᱡᱟᱦᱟᱸ ᱞᱮᱠᱟ ᱵᱤᱱ ᱞᱟᱹᱭ ᱯᱩᱱᱭᱟᱹ ᱨᱮᱱᱟᱜ ᱫᱟᱜ ᱚᱱᱟ ᱪᱮᱫ ᱞᱮᱠᱟ ᱪᱷᱤᱞᱠᱟᱹᱣ ᱩᱰᱩᱠ ᱮᱱᱟ ᱚᱸᱰᱮ ᱠᱚ ᱛᱟᱲᱟᱣ ᱠᱮᱫ ᱠᱷᱟᱱ ᱜᱮ ᱚᱱᱟ ᱠᱚ ᱫᱟᱜ ᱫᱚ ᱚᱱᱠᱟ ᱫᱚ ᱧᱮᱞ ᱵᱟᱝ ᱦᱩᱭ ᱠᱟᱱᱟ ᱡᱮ ᱠᱤᱪᱷᱩ ᱠᱤᱪᱷᱩ ᱦᱳᱭ ᱛᱚ ᱚᱱᱟ ᱫᱚ ᱢᱟᱱᱮ ᱡᱟᱭᱜᱟ ᱢᱮᱱᱟᱜ ᱟᱠᱟᱫᱟ ᱡᱟᱦᱟᱸ ᱫᱚ ᱞᱟᱹᱭ ᱟᱠᱚ ᱵᱟᱝ ᱢᱟ ᱚᱱᱰᱮ ᱫᱚ ᱢᱮ ᱵᱚᱸᱜᱟ ᱵᱩᱨᱩ ᱠᱚ ᱢᱮᱱᱟᱜ ᱟᱠᱟᱫ ᱠᱚᱣᱟ ᱛᱚ ᱚᱱᱟ ᱠᱚ ᱡᱟᱭᱜᱟ ᱠᱚᱨᱮ ᱜᱮ ᱚᱱᱟ ᱠᱚ ᱡᱟᱭᱜᱟ ᱠᱚᱨᱮᱜ ᱧᱮᱞ ᱦᱩᱭ ᱠᱟᱱᱟ ᱚᱱᱠᱟ ᱜᱮ ᱢᱟᱱᱮ ᱠᱟᱹᱡ ᱪᱟᱞᱟᱝ ᱢᱟᱱᱮ ᱟᱹᱰᱤ ᱞᱚᱜᱚᱱ ᱛᱮ ᱜᱮ ᱫᱟᱜ ᱧᱟᱢ ᱵᱟᱠᱷᱟᱱ ᱚᱱᱮ ᱟᱭᱤᱞᱥ ᱦᱚᱜᱚᱭ ᱱᱤᱝᱠᱟᱸ ᱡᱟᱦᱟᱸ ᱜᱮᱢ ᱡᱟᱦᱟᱱᱟᱜ ᱠᱚ ᱛᱟᱣᱟᱜ ᱠᱮᱫ ᱠᱷᱟᱱ ᱜᱮ ᱫᱟᱜ ᱩᱰᱩᱠ ᱮᱱᱟ ᱡᱮ ᱟᱫᱚ ᱢᱟᱱᱮ ᱢᱟᱱᱮ ᱯᱩᱠᱷᱨᱤ ᱠᱚ ᱯᱮᱨᱮᱡ ᱜᱚᱫᱚᱜ ᱨᱮᱦᱚ ᱢᱟᱱᱮ ᱫᱟᱜ ᱵᱚᱱᱫᱚ ᱜᱮ ᱵᱟᱝ ᱵᱚᱱᱫᱚᱜ-ᱟ ᱚᱱᱠᱟ ᱧᱮᱞ ᱵᱟᱲᱟ ᱦᱩᱭ ᱠᱟᱱᱟ ᱛᱚ ᱚᱱᱠᱟ ᱫᱚ ᱟᱞᱮ ᱥᱮᱫ ᱚᱱᱠᱟ ᱢᱤᱫ ᱥᱩᱨ ᱨᱮ ᱚᱱᱠᱟ ᱧᱮᱞ ᱦᱩᱭ ᱞᱮᱱᱟ ᱛᱚ ᱱᱤᱛᱚᱜ ᱫᱚ ᱚᱱᱠᱟ ᱫᱚ ᱢᱮᱱᱟᱜ ᱠᱟᱫᱟ ᱥᱮ ᱵᱟᱝ ᱡᱤᱭᱟᱹᱲ ᱠᱳᱱᱳ ᱵᱟᱲᱟᱭ ᱵᱟᱱᱩᱜ ᱠᱟᱫᱟ ᱜᱚᱝᱠᱮ